ᱡᱚᱦᱟᱨ ᱜᱮ ᱜᱚᱝᱠᱮ᱾
ᱦᱮᱸ ᱜᱚᱝ-ᱜᱚᱝᱠᱮ ᱡᱚᱦᱟᱨ ᱜᱮ᱾
ᱪᱮᱫ ᱠᱚᱵᱤᱱ ᱪᱤᱠᱟᱹᱭ ᱫᱟ?
ᱱᱚᱜᱼᱚᱭ ᱚᱲᱟᱜ ᱠᱚᱜ ᱜᱮ ᱦᱮᱱᱟᱜ ᱞᱤᱧᱟᱹ᱾
ᱟᱪᱪᱷᱟ ᱛᱟᱦᱚᱞᱮ ᱜᱚᱝ ᱠᱮ ᱡᱚᱢ ᱵᱟᱲᱟ ᱫᱚ ᱦᱩᱭ ᱠᱟᱱᱟ ᱥᱮ ᱵᱟᱝ?
ᱦᱳᱭ ᱜᱚᱝᱠᱮ ᱡᱚᱢ ᱵᱟᱲᱟ ᱫᱚ ᱦᱩᱭᱮᱱ ᱜᱮᱭᱟ ᱵᱟᱝ ᱠᱟᱹᱴᱤᱡ ᱞᱟᱦᱟ ᱦᱩᱭᱱᱟ᱾ ᱟᱵᱮᱱ ᱦᱩᱭᱱᱟ?
ᱦᱮᱸ ᱜᱚᱝᱠᱮ ᱦᱮᱸ ᱡᱚᱢ ᱵᱟᱲᱟ ᱫᱚ ᱦᱩᱭ ᱠᱟᱱ ᱜᱮᱭᱟ ᱱᱚᱜ ᱦᱚᱜ-ᱚᱭ ᱥᱮᱛᱟᱜ ᱨᱮ ᱡᱚᱢ ᱦᱩᱭᱱᱟ ᱟᱨ ᱵᱮᱞᱮ ᱟᱨ ᱠᱟᱭᱨᱟ ᱞᱤᱧ ᱡᱚᱢ ᱠᱮᱫᱟ᱾
ᱟᱪᱪᱷᱟ᱾
ᱠᱷᱮᱞᱳᱰ ᱥᱮᱫ ᱪᱟᱞᱟᱣ ᱦᱩᱭ ᱞᱮᱱᱟ ᱛᱚ ᱛᱮᱦᱮᱧ ᱫᱚ ᱠᱟᱹᱴᱤᱡ ᱥᱤᱸᱜᱟᱹᱲ ᱵᱮᱲᱟ᱾ ᱤᱱᱟᱹ ᱛᱮ ᱛᱮᱦᱮᱧ ᱫᱚ ᱠᱟᱹᱴᱤᱡ ᱮᱻ ᱵᱷᱟᱜᱮ ᱧᱚᱜ ᱞᱤᱧ ᱡᱚᱢ ᱧᱩ ᱠᱮᱫᱟ ᱛᱮᱦᱮᱧ ᱫᱚ᱾
ᱚ-ᱚᱻ
ᱟᱫᱚ ᱜᱚᱝᱠᱮ ᱥᱮᱛᱟᱜ ᱠᱷᱚᱱ ᱫᱚ ᱪᱮᱫ ᱵᱤᱱ ᱪᱤᱠᱟᱹ ᱠᱮᱫᱟ ᱟᱹᱵᱤᱱ ᱫᱚ ᱛᱤᱦᱤᱧ?
ᱟᱪᱪᱷᱟ ᱜᱚᱢᱠᱮ ᱥᱮᱛᱟᱜ ᱠᱷᱚᱱ ᱫᱚ ᱱᱚᱜ-ᱚᱭ ᱠᱟᱹᱴᱤᱡ ᱠᱷᱮᱛ ᱧᱮᱞ ᱠᱚ ᱞᱤᱧ ᱪᱟᱞᱟᱣ ᱞᱮᱱᱟ ᱵᱟᱹᱭᱦᱟᱹᱲ ᱥᱮᱫ,
ᱟᱪᱪᱷᱟ᱾
ᱦᱳᱭ ᱧᱮᱧ ᱧᱮᱞ ᱟᱹᱜᱩ ᱠᱮᱫᱟ ᱞᱤᱧ ᱠᱷᱮᱛ ᱠᱚ ᱪᱮᱫ ᱞᱮᱠᱟ ᱦᱮᱱᱟᱜ-ᱟ ᱜᱟᱡᱟᱲᱚᱜ ᱠᱟᱱᱟ,
ᱟᱫᱚ ᱜᱚᱝᱠᱮ ᱪᱮᱫ ᱞᱮᱠᱟᱵᱤᱱ ᱧᱮᱞ ᱠᱮᱫᱟ?
ᱜᱚᱢᱠᱮ ᱜᱟᱡᱟᱲ ᱫᱚ ᱜᱟᱡᱟᱲᱚᱜ ᱠᱟᱱᱟ᱾ ᱫᱷᱟᱨᱮᱛᱮ ᱦᱤᱱᱟᱹ ᱱᱤᱭᱟᱹ ᱠᱚ ᱫᱟᱨᱮ ᱫᱟᱨᱮᱜ ᱠᱟᱱᱟ᱾
ᱟᱫᱚ ᱦᱮᱲᱦᱮᱫ ᱠᱚᱫᱚ ᱦᱮᱲᱦᱮᱫ ᱫᱚ ᱦᱩᱭ ᱟᱠᱟᱱᱟ ᱥᱮ ᱵᱟᱝ?
ᱦᱳᱭ ᱦᱮᱲᱦᱮᱫ ᱛᱚ ᱫᱚᱢᱮ ᱦᱳᱭ ᱟᱫᱚ ᱠᱷᱮᱛ ᱠᱚᱜᱮ ᱵᱟᱲᱟ ᱦᱩᱭᱩᱜ ᱠᱟᱱᱟ᱾
ᱚᱻ
ᱥᱮᱛᱟᱜ ᱨᱮ ᱵᱮᱨᱮᱫ ᱠᱟᱛᱮᱫ ᱪᱟᱞᱟᱜ ᱦᱩᱭᱩᱜ ᱠᱟᱱᱟ ᱠᱷᱮᱛ ᱥᱮᱫ ᱜᱮ,
ᱟᱫᱚ ᱪᱮᱫ ᱫᱚ ᱵᱤᱱ ᱪᱟᱥ ᱠᱟᱫ ᱛᱮ?
ᱪᱟᱥ ᱫᱚ ᱪᱟᱥ ᱫᱚ ᱦᱚᱜ-ᱚᱭ ᱛᱚ ᱟᱫᱚ ᱦᱩᱲᱩ ᱠᱚ ᱨᱚᱦᱚᱭ ᱦᱩᱭᱩᱜ-ᱟ ᱛᱚ ᱵᱚᱨᱥᱟ ᱟᱨᱚ ᱟᱲᱜᱚᱱ ᱠᱟᱱᱟ᱾ ᱦᱮᱸᱥᱮ ᱦᱳᱭ ᱟᱫᱚ ᱠᱷᱮᱛ ᱠᱚ ᱥᱟᱯᱷᱟᱭ ᱦᱩᱭᱩᱜ ᱠᱟᱱᱟ ᱜᱟᱡᱟᱲ ᱠᱟᱱᱟ ᱡᱟᱦᱟᱸ ᱠᱚ,
ᱟᱸᱻ
ᱥᱟᱯᱷᱟ ᱵᱟᱲᱟ ᱦᱩᱭᱩᱜ ᱠᱟᱱᱟ᱾
ᱛᱟᱦᱚᱞᱮ ᱜᱚᱝᱠᱮ ᱮ ᱥᱮᱛᱟᱜ ᱨᱮᱫᱚ ᱪᱮᱫ ᱠᱚᱵᱤᱱ ᱡᱚᱢ ᱧᱩ ᱠᱮᱫᱟ?
ᱟᱪᱪᱷᱟ ᱜᱚᱝᱠᱮ ᱥᱮᱛᱟᱜ ᱨᱮᱞᱤᱧ ᱡᱚᱢ ᱧᱩ ᱠᱮᱫᱟ ᱡᱚᱢ ᱧᱩ ᱠᱮᱜ ᱜᱮᱭᱟᱞᱤᱧ ᱪᱟ ᱠᱚ ᱠᱷᱟᱡᱟᱹᱲᱤ ᱠᱚ,
ᱟᱪᱪᱷᱟ ᱟᱨ ᱜᱚᱝᱠᱮ ᱛᱟᱦᱚᱞᱮ ᱠᱷᱮᱞᱳᱰ ᱠᱚᱫᱚ ᱵᱤᱱ ᱪᱟᱞᱟᱣ ᱞᱮᱱᱟ ᱥᱮ ᱵᱟᱝ ᱥᱮᱛᱟᱜ ᱯᱨᱮᱠᱴᱤᱼᱥᱚᱜ ᱫᱚ?
ᱦᱳᱭ ᱠᱷᱮᱞᱳᱰ ᱫᱚ ᱜᱚᱢᱠᱮ ᱪᱟᱞᱟᱣ ᱦᱩᱭ ᱞᱮᱱ ᱜᱮᱭᱟ ᱪᱟᱞᱟᱣ ᱫᱚ᱾
ᱟᱫᱚ ᱚᱠᱟ ᱞᱮᱠᱟᱵᱤᱱ ᱛᱮᱦᱮᱧ ᱫᱚᱵᱤᱱ ᱯᱮᱠᱴᱤᱥ ᱠᱮᱫᱟ?
ᱛᱮᱦᱮᱧ ᱫᱚ ᱯᱩᱨᱟᱹ ᱠᱚᱰᱽᱨᱟ ᱧᱚᱜ ᱜᱮ ᱯᱮᱠᱴᱤᱥ ᱦᱩᱭ ᱮᱱᱟ᱾
ᱦᱳᱭ ᱟᱵᱮᱱ ᱵᱤᱱ ᱪᱟᱞᱟᱣ ᱞᱮᱱᱟ ᱥᱮ ᱵᱟᱝ?
ᱦᱮᱸ ᱪᱟᱞᱟᱣ ᱫᱚ ᱪᱟᱞᱟᱣ ᱜᱮ ᱟᱫᱚ ᱦᱚᱜ-ᱚᱭ, ᱫᱟᱜ ᱡᱟᱹᱯᱩᱫ ᱫᱤᱱ ᱦᱚᱸ ᱠᱚᱲᱟ ᱠᱚᱦᱚᱸ ᱫᱷᱮᱲ ᱧᱚᱜ ᱵᱟᱠᱚ ᱦᱤᱡᱩᱜ ᱠᱟᱱᱟ,
ᱦᱳᱭ᱾
ᱚᱱᱟ ᱜᱮᱛᱚ ᱟᱫᱚ ᱟᱹᱞᱤᱧ ᱜᱮᱞᱤᱧ ᱪᱟᱞᱟᱣ ᱞᱮᱱᱟ ᱟᱨ ᱢᱤᱫᱴᱟᱝ ᱵᱚᱠᱚᱧ ᱠᱚᱲᱟᱭ ᱪᱟᱞᱟᱣ ᱞᱮᱱᱟ, ᱟᱹᱞᱤᱧ ᱜᱮ ᱞᱤᱧ ᱯᱨᱮᱠᱴᱤᱥ ᱳᱣᱟᱨᱠ ᱳᱣᱟᱨᱠ ᱢᱟᱯ ᱠᱚ ᱠᱟᱹᱴᱤᱡ ᱠᱚᱨᱟᱣ ᱦᱩᱭᱱᱟ, ᱡᱟᱦᱟᱸ ᱟᱨ ᱮᱸᱻ ᱵᱚᱞ ᱠᱚᱞᱤᱧ ᱠᱟᱹᱴᱤᱡ ᱞᱤᱧ ᱤᱥᱠᱤᱞ ᱵᱟᱲᱟ ᱠᱮᱫᱟ
ᱟᱨ ᱚᱱᱟ ᱛᱟᱭᱱᱚᱢ ᱟᱫᱚ ᱡᱤᱨᱟᱹᱣ ᱵᱟᱲᱟ ᱠᱟᱛᱮᱫ ᱚᱲᱟᱜ ᱞᱤᱧ ᱦᱮᱡ ᱮᱱᱟ᱾
ᱚᱸᱻ
ᱟᱫᱚ ᱦᱚᱸᱜᱼᱚᱭ ᱥᱟᱺᱟᱜᱤᱧ ᱜᱮ ᱜᱚᱝᱠᱮ ᱵᱷᱟᱜᱤ ᱜᱮ ᱪᱟᱞᱟᱣ ᱦᱩᱭᱩᱜ
ᱟᱪᱪᱷᱟ ᱟᱪᱪᱷᱟ ᱛᱤᱱᱟᱹᱜ ᱠᱤᱞᱳᱢᱤ ᱠᱤᱢᱤ ᱜᱟᱱ ᱦᱩᱭᱩᱜᱼᱟ
ᱳᱭ ᱛᱟᱲᱟᱢ ᱛᱮ ᱜᱚᱝᱠᱮ ᱪᱟᱞᱟᱣ ᱦᱩᱭᱩᱜ ᱜᱮᱭᱟ ᱵᱤᱨ ᱛᱟᱞᱟ ᱛᱟᱞᱟ ᱛᱮᱛᱚ
ᱚᱸ
ᱠᱩᱲᱤ ᱢᱤᱱᱤᱴ ᱜᱟᱱ ᱞᱟᱜᱟᱜ ᱜᱮᱭᱟ ᱛᱟᱲᱟᱢ ᱛᱮ
ᱚ ᱟᱪᱪᱷᱟ
ᱟᱫᱚ ᱥᱟᱸᱜᱮ ᱧᱚᱜ ᱮᱢ ᱪᱟᱞᱟᱜ ᱠᱷᱟᱱ ᱜᱚᱝᱠᱮ ᱚᱱᱠᱟ ᱫᱚ ᱵᱟᱝ ᱞᱟᱜᱟᱜᱼᱟ ᱵᱟᱝ ᱢᱚᱱᱮ ᱦᱩᱭᱩᱜᱼᱟ ᱡᱮ ᱥᱟᱺᱜᱤᱧ ᱜᱮᱭᱟ ᱢᱮᱱᱛᱮ ᱦᱮᱸ ᱥᱮ ᱪᱮᱫ
ᱦᱳᱭ ᱦᱳᱭ ᱦᱳᱭ
ᱟᱫᱚ ᱜᱚᱝᱠᱮ ᱟᱵᱤᱱᱟᱜ ᱮᱸ ᱡᱟᱦᱟᱸ ᱡᱟᱭᱜᱟ ᱨᱮᱵᱮᱱ ᱠᱷᱮᱞᱳᱰᱟ ᱮᱸ ᱚᱠᱟ ᱡᱟᱭᱜᱟ ᱨᱮᱵᱤᱱ ᱠᱷᱮᱞᱳᱰᱟ ᱟᱹᱵᱤᱱ ᱫᱚ
ᱟᱹᱞᱤᱧ ᱫᱚ ᱢᱟᱲᱟᱝ ᱨᱮ
ᱟᱪᱪᱷᱟ ᱮ ᱛᱟᱦᱚᱞᱮ ᱜᱳᱞ ᱠᱚᱫᱚᱵᱤᱱ ᱜᱳᱞ ᱵᱟᱲᱟᱭ ᱜᱮᱭᱟ ᱥᱮ ᱵᱟᱝ
ᱦᱳᱭ ᱜᱚᱝᱠᱮ ᱜᱳᱞ ᱵᱟᱲᱟᱭ ᱜᱳᱞᱞᱤᱧ ᱜᱳᱞ ᱵᱟᱲᱟᱭ ᱜᱮᱭᱟ᱾ ᱟᱵᱮᱱ ᱫᱚᱠᱟ ᱨᱮᱵᱤᱱ ᱠᱷᱮᱞᱳᱰᱟ
ᱟᱹᱞᱤᱧ ᱫᱚ ᱛᱟᱞᱟ ᱨᱮᱞᱤᱧ ᱠᱷᱮᱞᱳᱰᱟ
ᱚ ᱟᱪᱪᱷᱟ ᱟᱪᱪᱷᱟ
ᱟᱫᱚ ᱜᱚᱝᱠᱮ ᱟᱹᱞᱤᱧ ᱦᱚᱸ ᱮᱠᱫᱚᱢ ᱟᱹᱰᱤ ᱡᱳᱨ ᱛᱮᱞᱤᱧ ᱥᱚᱴ ᱫᱟᱲᱮᱭᱟᱜᱼᱟ ᱛᱚ
ᱦᱳᱭ ᱦᱳᱭ
ᱚᱱᱮ ᱚᱱᱠᱟᱜᱮ ᱯᱮᱠᱴᱤᱥ ᱵᱟᱲᱟ ᱫᱚ ᱦᱩᱭᱩᱜ ᱠᱟᱱᱟ᱾
ᱚᱸ
ᱡᱮ ᱱᱟᱯᱟᱭᱛᱮ ᱠᱷᱮᱞᱳᱰ ᱦᱚᱸ ᱠᱷᱮᱞᱳᱰ ᱜᱟᱱᱚᱜ ᱢᱟ ᱟᱨ ᱦᱚᱲᱢᱚ ᱦᱚᱲᱢᱚ ᱠᱚ ᱱᱟᱯᱟᱭ ᱛᱮ ᱛᱟᱦᱮᱱ ᱢᱟ ᱦᱮᱸ
ᱦᱳᱭ ᱦᱳᱭ
ᱱᱤᱛᱚᱜ ᱫᱚ ᱵᱟᱝᱠᱷᱟᱱ ᱡᱟᱦᱟᱸ ᱞᱮᱠᱟ ᱡᱚᱢᱟᱜ ᱧᱩᱣᱟᱜ ᱠᱚᱨᱮᱱᱟᱜ ᱦᱚᱸ ᱚᱵᱚᱥᱛᱟ ᱦᱚᱲᱢᱚ ᱠᱚᱦᱚᱸ ᱯᱷᱤᱴ ᱵᱟᱝ ᱯᱷᱤᱴᱚᱜ ᱠᱟᱱᱟ᱾
ᱦᱳᱭ ᱦᱳᱭ
ᱟᱫᱚ ᱜᱚᱢᱠᱮ ᱟᱯᱮᱭᱟᱜ ᱟᱛᱳ ᱨᱮᱫᱚ ᱠᱤᱞᱟᱵᱽ ᱢᱮᱱᱟᱜ ᱛᱟᱯᱮ ᱜᱮᱭᱟ ᱛᱚ᱾
ᱦᱳᱭ ᱜᱚᱝᱠᱮ ᱢᱮᱱᱟᱜ ᱟᱠᱟᱫ ᱜᱮᱭᱟ᱾
ᱟᱫᱚ ᱜᱚᱝᱠᱮ ᱠᱮᱞᱟᱵᱽ ᱨᱮᱫᱚ ᱛᱤᱱᱟᱹᱜ ᱜᱟᱱ ᱢᱮᱢᱵᱟᱨ ᱠᱚ ᱢᱮᱱᱟᱜ ᱠᱚᱛᱟ ᱯᱮᱭᱟ᱾
ᱥᱮ ᱜᱚᱝᱠᱮ ᱢᱮ ᱢᱮᱱᱟᱜ ᱫᱚ ᱢᱮᱱᱟᱜ ᱠᱚᱜᱮᱭᱟ ᱟᱫᱚ ᱟ ᱡᱚᱛᱚ ᱦᱟᱱᱛᱮ ᱱᱟᱛᱮ ᱠᱟᱹᱢᱤ ᱠᱚ ᱪᱟᱞᱟᱜ ᱠᱟᱱᱟ ᱱᱤᱛᱚᱜ ᱫᱚ ᱟᱫᱚ
ᱟᱪᱪᱷᱟ ᱟᱪᱪᱷᱟ ᱟᱨ ᱢᱟᱱᱮ ᱠᱟᱹᱢᱤ ᱦᱚᱸᱠᱚ ᱠᱟᱹᱢᱤᱭᱟ ᱟᱨ ᱠᱷᱮᱞᱳᱰ
ᱦᱳᱭ ᱦᱳᱭ ᱦᱳᱭ ᱦᱳᱭ ᱠᱟᱹᱢᱤ ᱦᱚᱸ ᱠᱚ ᱠᱟᱹᱢᱤᱭᱟ ᱠᱷᱮᱞᱳᱰ ᱦᱚᱸ ᱠᱚ ᱠᱷᱮᱞᱳᱰᱚᱜ-ᱟ᱾
ᱟᱪᱪᱷᱟ ᱟᱹᱵᱤᱱ ᱫᱚ ᱛᱟᱦᱟᱞᱮ ᱚᱞᱚᱜ ᱯᱟᱲᱦᱟᱜ ᱜᱮᱭᱟ ᱵᱤᱱ ᱥᱮ ᱮᱠᱷᱚᱱᱚᱜ ᱵᱤᱱ ᱠᱟᱹᱢᱤ ᱵᱟᱲᱟᱭᱮᱜ ᱜᱮᱭᱟ᱾
ᱦᱚᱜ-ᱚᱭ ᱚᱞᱚᱜ ᱯᱟᱲᱦᱟᱜ ᱞᱤᱧ ᱢᱩᱪᱟᱹᱫ ᱟᱜᱩ ᱠᱟᱫᱟ᱾
ᱟᱪᱪᱷᱟ ᱟᱫᱚ ᱟᱜ ᱢᱩᱪᱟᱹᱫ ᱥᱮᱫ ᱜᱮ ᱦᱮᱜ ᱦᱩᱭ ᱠᱟᱱᱟ ᱵᱟᱝ?
ᱦᱳᱭ ᱦᱳᱭ ᱦᱳᱭ᱾
ᱛᱟᱦᱚᱞᱮ ᱜᱚᱝᱠᱮ ᱟᱵᱤᱱ ᱡᱮ ᱦᱚᱸᱜᱼᱚᱭ ᱡᱟᱦᱟᱸ ᱠᱷᱮᱞᱳᱰ ᱠᱷᱮᱞᱳᱰ ᱛᱮ ᱮᱸᱜ ᱚᱞᱚᱜ ᱯᱟᱲᱦᱟᱣ ᱵᱤᱱ ᱪᱟᱪᱞᱟᱣᱮᱫ ᱛᱟᱵᱤᱱᱟ,
ᱦᱮᱸ᱾
ᱦᱚᱸᱜ-ᱚᱭ ᱱᱚᱣᱟ ᱡᱟᱦᱟᱸ ᱟᱵᱮᱱᱟᱜ ᱛᱟᱨᱟᱢ ᱰᱟᱦᱟᱨ ᱚᱠᱟ ᱩᱜ ᱚᱠᱟᱞᱮᱠᱟ ᱵᱤᱱ ᱵᱩᱡ ᱫᱟ ᱡᱮ ᱮ ᱞᱟᱯᱷᱟᱝ ᱥᱮᱫ ᱵᱤᱱ ᱪᱟᱞᱟᱣ ᱫᱟᱨᱮᱭᱟᱜᱼᱟ ᱥᱮ ᱦᱟᱞᱮ-ᱰᱟᱞᱮ ᱦᱩᱭᱩᱜ-ᱟ ᱱᱚᱸᱜ-ᱚᱭ ᱱᱚᱝᱠᱟ?
ᱫᱚ ᱜᱚᱝᱠᱮ ᱚᱱᱟ ᱫᱚ ᱞᱟᱯᱷᱟᱝ ᱥᱮᱫ ᱫᱚ ᱪᱟᱞᱟᱣ ᱫᱚ ᱜᱟ ᱜᱟᱱᱚᱜ-ᱟ ᱜᱚᱝᱠᱮ ᱟᱫᱚ ᱪᱷᱩᱴᱟᱹᱣ ᱟᱠᱟᱱ ᱜᱮ ᱛᱟᱦᱮᱸᱱ ᱦᱩᱭᱩᱜ-ᱟ ᱦᱮᱸ ᱥᱮ᱾
ᱦᱮᱸ ᱚᱱᱟ ᱢᱟ ᱠᱟᱛᱷᱟ ᱠᱟᱱ ᱜᱮᱭᱟ ᱡᱮ ᱵᱟᱢ ᱪᱷᱩᱴᱟᱹᱣ ᱞᱮᱱᱠᱷᱟᱱ ᱢᱟ ᱡᱟᱦᱟᱸᱱ ᱡᱤᱱᱤᱥ ᱜᱮ ᱵᱟᱵᱚᱱ ᱫᱟᱲᱮᱭᱟᱜ-ᱟ ᱦᱮᱸ ᱥᱮ ᱪᱮᱫ?
ᱦᱳᱭ ᱦᱳᱭ ᱦᱳᱭ᱾
ᱚᱞᱚᱜ ᱯᱟᱲᱦᱟᱣ ᱞᱮᱱᱠᱷᱟᱱ ᱦᱚᱸ ᱚᱞᱚᱜ ᱯᱟᱲᱦᱟᱣ ᱨᱮ ᱢᱚᱱᱮ ᱫᱚ ᱮᱢ ᱛᱮᱜᱮ ᱦᱩᱭᱩᱜ-ᱟ ᱟᱨ ᱮᱱᱛᱮ ᱨᱮᱦᱚᱸ ᱦᱚᱸᱜ-ᱚᱭ ᱡᱮ ᱠᱷᱮᱞᱳᱰ ᱡᱤᱭᱚᱱ ᱱᱚᱸᱜ-ᱚᱭ ᱱᱚᱣᱟ ᱢᱮᱜᱴᱟᱝ ᱫᱚ ᱮᱸᱜ ᱟᱹᱰᱤᱜᱟᱱ ᱮᱸᱴᱠᱮᱴᱚᱲᱮ ᱭᱟᱱ ᱡᱤᱭᱚᱱ ᱠᱟᱱᱟ᱾ ᱦᱳᱭ ᱥᱮᱪᱮᱫ ᱧᱮᱞ ᱜᱟᱱᱚᱜ-ᱟ ᱡᱮ ᱮᱸ ᱪᱷᱩᱴᱟᱹᱣ ᱨᱮᱦᱚᱸ ᱮᱠᱫᱚᱢ ᱵᱟᱝ ᱜᱟᱱᱚᱜ ᱠᱟᱱᱟ, ᱵᱟᱝ ᱪᱷᱩᱴᱟᱹᱣ ᱨᱮᱦᱚᱸ ᱵᱟᱝ ᱜᱟᱱᱚᱜ ᱠᱟᱱᱟ ᱦᱚᱸᱜ-ᱚᱭ ᱱᱚᱝᱠᱟ᱾
ᱦᱮᱸ ᱦᱮᱸ᱾
ᱟᱫᱚ ᱢᱚᱱᱮ ᱦᱳᱭᱳᱜ-ᱟ ᱡᱮ ᱮᱸ ᱠᱷᱮᱞᱳᱰ ᱫᱚ ᱵᱟᱝᱞᱤᱧ ᱠᱷᱮᱞᱳᱰᱟ ᱦᱚᱸᱜ-ᱚᱭ ᱱᱚᱝᱠᱟ ᱠᱟᱹᱴᱤᱡ ᱢᱚᱱᱮ ᱦᱳᱭᱳᱜ ᱜᱮᱭᱟ᱾ ᱠᱤᱱᱛᱩ ᱦᱚᱸᱜ-ᱚᱭ ᱡᱮ ᱦᱮᱸ ᱱᱚᱣᱟ ᱯᱷᱩᱴᱵᱚᱞ ᱪᱮᱛᱟᱱ ᱡᱟᱦᱟᱸ ᱫᱩᱞᱟᱹᱨ ᱦᱚᱸᱜ-ᱚᱭ ᱱᱚᱣᱟ ᱫᱚ ᱢᱤᱫ ᱴᱟᱝ ᱢᱚᱱᱮ ᱨᱮ ᱵᱟᱥᱟ ᱠᱟᱱᱟ ᱦᱮᱸ ᱥᱮ ᱪᱮᱫ?
ᱦᱳᱭ ᱦᱳᱭ ᱮᱠ
ᱡᱮ ᱮᱸ ᱢᱤᱫ ᱵᱮᱨᱟ ᱵᱟᱝ ᱡᱚᱢ ᱞᱮᱠᱷᱟᱱ ᱦᱚᱸ ᱛᱟᱦᱮᱸ ᱜᱟᱱᱚᱜ-ᱟ ᱠᱤᱱᱛᱩ ᱢᱤᱜ ᱵᱮᱲᱟ ᱵᱟᱝ ᱠᱷᱮᱞᱳᱰ ᱞᱮᱝᱠᱷᱟᱱ ᱫᱚ ᱵᱟᱝ ᱛᱟᱦᱮᱸ ᱜᱟᱱᱚᱜ-ᱟ᱾
ᱦᱳᱭ ᱦᱳᱭ ᱦᱳᱭ᱾
ᱟᱫᱚ ᱜᱚᱝᱠᱮ ᱟᱵᱤᱱ ᱫᱚ ᱮᱸᱜ ᱠᱮᱞᱟᱵᱽ ᱠᱚᱫᱚ ᱵᱤᱱ ᱠᱷᱮᱞ ᱵᱟᱲᱟ ᱠᱟᱜ ᱜᱮᱭᱟ ᱥᱮ ᱵᱟᱝ?
ᱦᱳᱭ ᱜᱚᱝᱠᱮ ᱠᱷᱮᱞ ᱵᱟᱲᱟᱣ ᱠᱟᱜ ᱜᱮᱭᱟᱞᱤᱧ᱾
ᱟᱪᱪᱷᱟ ᱛᱟᱦᱞᱮ ᱠᱳᱞᱠᱟᱛᱟ ᱥᱮᱜ ᱫᱚᱵᱤᱧ ᱪᱟᱞᱟᱣ ᱠᱟᱱ ᱜᱮᱭᱟ?
ᱦᱳᱭ ᱦᱳᱭ ᱪᱟᱞᱟᱣ ᱠᱟᱱ ᱜᱮᱭᱟᱞᱤᱧ᱾
ᱚᱱᱛᱮᱱᱟᱜ ᱜᱚᱰᱟ ᱠᱚᱫᱚ ᱵᱤᱱ ᱧᱮᱞ ᱠᱟᱫᱟ ᱡᱮ ᱛᱟᱥᱟᱫ ᱛᱮ ᱯᱮᱨᱮᱡ
ᱦᱮᱸ ᱦᱮᱸ᱾
ᱪᱮᱦᱨᱟ ᱦᱮᱸ ᱥᱮ?
ᱦᱮᱸ ᱦᱮᱸ᱾
ᱮᱸᱜ ᱧᱮᱞ ᱞᱮᱝᱠᱷᱟᱱ ᱜᱮ ᱮᱠᱫᱚᱢ ᱠᱷᱮᱞᱳᱰ ᱜᱮ ᱥᱟᱱᱟᱣᱟ᱾
ᱦᱳᱭ ᱦᱳᱭ ᱟᱪᱪᱷᱟ ᱜᱚᱝᱠᱮ ᱟᱸᱜ ᱟᱵᱮᱱ ᱫᱚ ᱛᱤᱱᱟᱹᱜ ᱞᱟᱹᱴᱷᱩ ᱞᱟᱹᱴᱷᱩᱣᱟᱜ ᱠᱚᱵᱮᱱ ᱠᱷᱮᱞ ᱵᱟᱲᱟᱣ ᱠᱟᱫᱟ ᱚᱝᱠᱟᱱᱟᱜ?
ᱟᱞᱤᱧ ᱫᱚ ᱠᱷᱮᱞ ᱫᱚ ᱠᱷᱮᱞ ᱦᱩᱭ ᱠᱟᱱ ᱜᱮᱭᱟ ᱟᱞᱤᱧ ᱡᱟᱦᱟᱸ ᱟᱸᱜ ᱤᱥᱠᱩᱞ ᱵᱤᱫᱟᱹᱞ ᱞᱤᱧ ᱛᱟᱦᱮᱸ ᱠᱟᱱᱟ
ᱟᱪᱪᱷᱟ ᱟᱪᱪᱷᱟ᱾
ᱩᱱ ᱚᱠᱛᱚ ᱫᱚ ᱟᱞᱮ ᱤᱥᱠᱩᱞ ᱠᱷᱚᱱ ᱡᱟᱦᱟᱸ ᱤᱥᱠᱩᱞ ᱴᱩᱨᱱᱟᱢᱮᱱᱴ ᱠᱚ ᱦᱩᱭᱩᱜ ᱛᱟᱦᱮᱸ ᱦᱮᱸ ᱥᱮ ᱪᱮᱜ ᱾
ᱦᱳᱭ ᱦᱳᱭ
ᱚᱱᱟ ᱠᱚ ᱠᱷᱮᱞ ᱦᱩᱭᱩᱜ ᱛᱟᱦᱮᱜ ᱟᱨ ᱚᱱᱟ ᱥᱟᱶ ᱥᱟᱶ ᱛᱮ ᱜᱚᱝᱠᱮ ᱠᱚᱦᱚᱸ ᱟ ᱟᱹᱰᱤ ᱠᱚ ᱥᱟᱨᱦᱟᱣ ᱞᱤᱧ ᱛᱟᱦᱮᱸᱜᱼᱟ ᱟᱨ ᱚᱱᱟ ᱥᱟᱶ ᱛᱮ ᱟᱞᱮᱨᱮᱱ ᱢᱤᱫᱴᱟᱝ ᱜᱚᱝᱠᱮ ᱛᱟᱦᱮᱸ ᱠᱟᱱᱟᱭ ᱡᱟᱦᱟᱸᱭ ᱫᱚ ᱮᱸ ᱡᱟᱦᱟᱸ ᱟᱵᱚ ᱯᱷᱤᱡᱤᱠᱮᱞ ᱮᱰᱩᱠᱮᱥᱚᱱ ᱢᱮᱱᱛᱮ ᱵᱚᱱ ᱢᱤᱫᱴᱟᱝ ᱮᱸᱜ ᱢᱮᱱᱟᱜ ᱛᱟᱵᱚᱱᱟ ᱦᱮᱸᱥᱮ ᱪᱮᱜ ᱾
ᱦᱳᱭ ᱦᱳᱭ ᱦᱳᱭ ᱾
ᱚᱱᱟ ᱚᱱᱟᱨᱮᱱ ᱜᱚᱝᱠᱮ ᱛᱟᱦᱮᱸ ᱠᱟᱱᱟᱭ ᱟᱫᱚ ᱩᱱᱤ ᱜᱚᱝᱠᱮ ᱜᱮ ᱮᱸᱜ ᱟᱹᱰᱤ ᱡᱟᱭᱜᱟ ᱨᱮ ᱠᱷᱮᱞᱳᱰᱮ ᱤᱫᱤ ᱠᱟᱜ ᱞᱤᱧᱟ ᱡᱮ ᱰᱤᱥᱴᱤᱠ ᱞᱮᱵᱮᱞ ᱠᱚᱨᱮ ᱦᱚᱸ ᱦᱮᱸ ᱥᱮ ᱪᱮᱜ ᱾
ᱦᱳᱭ ᱦᱳᱭ
ᱟᱫᱚ ᱜᱚᱝᱠᱮ ᱦᱚᱜᱼᱚᱭ ᱫᱩᱠ ᱨᱮᱱᱟᱜ ᱠᱟᱛᱷᱟ ᱟᱫᱚ ᱦᱚᱜᱼᱚᱭ ᱱᱚᱝᱠᱟ ᱡᱮ ᱟᱵᱚᱣᱟᱜ ᱚᱞᱚᱜ ᱯᱟᱲᱦᱟᱜ ᱦᱚᱸ ᱥᱟᱶ ᱥᱟᱶᱛᱮ ᱠᱷᱮᱞᱳᱰ ᱡᱤᱭᱚᱱ ᱞᱟᱦᱟ ᱤᱫᱤ ᱫᱚ ᱟᱹᱰᱤ ᱮᱸᱴᱠᱮᱴᱚᱬᱮᱭᱟᱱ ᱢᱤᱫᱴᱟᱝ ᱡᱤᱭᱚᱱ ᱠᱟᱱᱟ ᱾
ᱦᱳᱭ ᱦᱳᱭ ᱦᱳᱭ ᱜᱚᱝᱠᱮ ᱾
ᱟᱫᱚ ᱜᱚᱝᱠᱮ ᱠᱷᱮᱞᱳᱰ ᱛᱟᱞᱟ ᱛᱟᱞᱟᱛᱮ ᱚᱞᱚᱜ ᱯᱟᱲᱦᱟᱜ ᱦᱚᱸ ᱪᱟᱪᱞᱟᱣ ᱞᱟᱹᱜᱤᱫ ᱛᱮ ᱾ ᱵᱟᱫᱷᱟ ᱥᱤᱥᱴᱤᱭ ᱠᱟᱱ ᱛᱟᱵᱮᱱᱟ ᱥᱮ ᱵᱟᱝ ᱢᱤᱫ ᱫᱷᱟᱣ ᱦᱚᱸ ᱡᱮ ᱱᱚᱝᱠᱟ ᱟᱹᱵᱤᱱ ᱵᱤᱱ ᱢᱚᱱᱮᱭ ᱮᱫᱟ ᱡᱮ ᱚᱞᱚᱜ ᱯᱟᱲᱦᱟᱜ ᱟᱹᱞᱤᱧ ᱾ ᱥᱮᱜ ᱞᱤᱧ ᱠᱷᱮᱞᱳᱰᱟ ᱚᱠᱟᱴᱟᱜ ᱱᱚᱜᱼᱚᱭ ᱱᱚᱠᱟᱱᱟᱜ ᱩᱭᱦᱟᱹᱨ ᱵᱷᱟᱵᱱᱟ ᱫᱚ ᱦᱤᱡᱩᱜ ᱜᱮᱭᱟ ᱛᱚ ᱾
ᱦᱳᱭ ᱜᱚᱝᱠᱮ ᱚᱱᱟ ᱦᱤᱡᱩᱜ ᱜᱮᱭᱟ ᱩᱭᱦᱟᱹᱨ ᱵᱷᱟᱵᱱᱟ ᱟᱫᱚ ᱩᱭᱦᱟᱹᱨ ᱦᱤᱡᱩᱜ ᱨᱮᱦᱚᱸ ᱞᱤᱧ ᱪᱷᱩᱴᱟᱹᱣ ᱠᱟᱱ ᱜᱮᱭᱟ ᱦᱮᱸᱥᱮ ᱾
ᱟᱪᱪᱷᱟ ᱚᱠᱟ ᱞᱮᱠᱟ ᱵᱟᱫᱷᱟ ᱵᱤᱱ ᱧᱟᱢ ᱠᱟᱫᱟ ᱠᱟᱹᱴᱤᱡ ᱵᱤᱱ ᱞᱟᱹᱭ ᱠᱮᱢᱟ ᱟᱹᱰᱤ ᱱᱟᱯᱟᱭ ᱠᱚᱜᱼᱟ ᱾
ᱵᱟᱫᱷᱟ
ᱦᱩᱸ
ᱵᱟᱫᱷᱟ ᱫᱚ ᱱᱚᱛᱮ ᱚᱞᱚᱜ ᱯᱟᱲᱦᱟᱣ ᱨᱮᱱᱟᱜ ᱦᱚᱸ ᱱᱚᱛᱮ ᱪᱟᱯ ᱟᱨ ᱱᱚᱛᱮ ᱠᱷᱮᱞᱳᱰ ᱦᱚᱸ ᱾ ᱵᱩᱡᱷᱟᱹᱣᱟ ᱥᱟᱱᱟᱢᱟᱜ ᱾
ᱮᱠᱫᱚᱢ ᱟᱫᱚ ᱦᱚᱜᱼᱚᱭ ᱱᱚᱝᱠᱟ
ᱦᱳᱭ ᱟᱫᱚ ᱟᱫᱚ ᱢᱚᱱᱮ ᱵᱟᱲᱟᱭ ᱛᱟᱦᱮᱸ ᱜᱮᱭᱟ ᱠᱚ ᱚᱞᱚᱜ ᱯᱟᱲᱦᱟᱜ ᱠᱚᱫᱚ ᱵᱟᱹᱜᱤ ᱠᱟᱜ ᱦᱩᱭᱩᱜᱼᱟ ᱦᱮᱸ ᱥᱮ ᱚᱝᱠᱟ ᱢᱚᱱᱮ ᱵᱟᱲᱟᱭ ᱦᱩᱭᱩᱜ ᱛᱟᱦᱮᱸᱫ ᱾
ᱟᱪᱪᱷᱟ ᱟᱪᱪᱷᱟ ᱱᱚᱝᱠᱟ ᱢᱟ ᱩᱭᱦᱟᱹᱨ ᱵᱷᱟᱵᱽᱱᱟ ᱨᱮ ᱦᱤᱡᱩᱜ ᱜᱮᱭᱟ ᱦᱮᱸ ᱥᱮ ᱪᱮᱫ ᱾
ᱦᱳᱭ ᱦᱳᱭ ᱦᱳᱭ ᱦᱳᱭ ᱾ ᱟᱫᱚ ᱚᱝᱠᱟ ᱚᱝᱠᱟ ᱛᱮᱜᱮ ᱦᱮᱸ ᱦᱮᱸ ᱾
ᱛᱟᱦᱚᱞᱮ ᱜᱚᱝᱠᱮ ᱮᱸ ᱦᱮᱸ ᱞᱟᱹᱭ ᱵᱤᱱ ᱾
ᱟᱪᱪᱷᱟ ᱜᱚᱝᱠᱮ ᱟ. ᱵᱮᱱ ᱛᱤᱱᱟᱹᱜ ᱛᱤᱱᱟᱹᱜ ᱛᱤᱱᱟᱹᱜ ᱩᱸᱭ ᱤᱭᱟᱹ ᱵᱮᱱ ᱛᱟᱦᱮᱸ ᱠᱟᱱᱟ ᱩᱱᱟᱹᱜ ᱩᱱᱟᱹᱜ ᱠᱷᱚᱱ ᱵᱮᱱ ᱠᱷᱮᱞ ᱛᱟᱦᱮᱸᱫ ᱾
ᱟᱪᱪᱷᱟ ᱟᱹᱞᱤᱧ ᱫᱚ ᱮᱸᱜ ᱾ ᱮᱠᱫᱚᱢ ᱜᱚᱝᱠᱮ ᱟᱹᱞᱤᱧ ᱞᱟᱹᱭ ᱜᱟᱱᱚᱜᱼᱟ ᱡᱮ ᱯᱳᱭᱞᱳ ᱡᱟᱦᱟᱸ ᱟᱹᱞᱤᱧ ᱡᱟᱦᱟᱸᱭ ᱧᱮᱞᱛᱮ ᱠᱷᱮᱞᱳᱰ ᱡᱤᱭᱚᱱᱨᱮ ᱞᱟᱦᱟ ᱥᱟᱱᱟ ᱞᱮᱫ ᱞᱤᱧᱟ ᱾
ᱦᱮᱸ
ᱩᱱᱤ ᱫᱚ ᱤᱧ ᱵᱟᱵᱟ ᱦᱳᱭ ᱥᱮ ᱪᱮᱜ ᱾
ᱟᱪᱪᱷᱟ ᱦᱳᱭ ᱦᱳᱭ ᱾
ᱤᱧ ᱵᱟᱵᱟ ᱫᱚ ᱮᱸ ᱥᱮᱫᱟᱭ ᱫᱚ ᱵᱚᱞ ᱟᱹᱰᱤ ᱡᱳᱨᱮ ᱠᱷᱮᱞᱳᱰ ᱠᱟᱱ ᱛᱟᱦᱮᱱᱟ ᱾
ᱟᱪᱪᱷᱟ ᱟᱪᱪᱷᱟ ᱾
ᱩᱱ ᱚᱠᱛᱚ ᱫᱚ ᱟᱫᱚ ᱟᱸᱜ
ᱦᱮᱸ ᱾
ᱟᱡ ᱡᱚᱠᱷᱚᱱ ᱠᱷᱮᱞᱳᱰ ᱮ ᱪᱟᱞᱟᱜ-ᱟᱭ ᱩᱱ ᱚᱠᱛᱚ ᱟᱞᱤᱧ ᱦᱚᱸ ᱤᱫᱤ ᱩᱛᱟᱹᱨ ᱟᱞᱤᱧᱟᱭ ᱩᱱᱫᱚ ᱫᱚ ᱟᱞᱤᱧ ᱞᱤᱧ ᱛᱟᱦᱮᱸ ᱠᱟᱱᱟ ᱳᱭ ᱢᱚᱬᱮ ᱵᱚᱪᱷᱚᱨ ᱦᱳᱭ ᱥᱮ ᱪᱮᱫ? ᱩᱱᱟᱹᱜ ᱜᱟᱱ ᱩᱢᱮᱨ ᱦᱩᱭᱩᱜ ᱛᱟᱹᱞᱤᱧᱟ ᱦᱮᱸ ᱥᱮ ᱪᱮᱫ ᱾
ᱦᱚᱸ ᱾
ᱤᱱᱟᱹ ᱛᱟᱭᱱᱚᱢ ᱫᱚ ᱮᱸ ᱠᱤᱪᱷᱩᱜᱟᱱ ᱨᱮᱦᱚᱸ ᱵᱟᱵᱟ ᱟᱫᱚ ᱜᱟᱭᱤᱰ ᱫᱚ ᱜᱟᱭᱤᱰ ᱠᱟᱜ ᱞᱤᱧᱟᱭ ᱮᱱᱛᱮ ᱨᱮᱦᱚᱸ ᱟᱞᱤᱧ ᱡᱟᱦᱟᱸ ᱵᱟᱵᱟ ᱜᱟᱭᱤᱰ ᱞᱮᱱᱠᱷᱟᱱ ᱛᱚ ᱵᱟᱝ ᱦᱩᱭᱩᱜ-ᱟ ᱾ ᱱᱮ ᱦᱚᱲᱟᱜ ᱦᱚᱸ ᱠᱟᱹᱴᱤᱡ ᱢᱚᱱᱮᱨᱮ ᱡᱳᱨ ᱛᱟᱦᱮᱸ ᱫᱚᱨᱠᱟᱨ ᱡᱮ ᱤᱧ ᱱᱚᱣᱟᱧ ᱠᱚᱨᱟᱣ ᱫᱟᱲᱮᱭᱟᱜ-ᱟ ᱢᱮᱱᱛᱮ ᱾
ᱦᱳᱭ ᱦᱳᱭ ᱦᱳᱭ ᱾
ᱟᱫᱚ ᱚᱱᱠᱟ ᱞᱮᱠᱟ ᱛᱮᱜᱮ ᱟᱹᱞᱤᱧ ᱮᱸ ᱤᱥᱠᱩᱞ ᱠᱚᱨᱮ ᱦᱚᱸ ᱡᱮ ᱡᱟᱦᱟᱸ ᱞᱮᱠᱟ ᱟᱵᱚ ᱠᱷᱮᱞᱳᱰ ᱠᱚ ᱦᱳᱭᱳᱜ ᱛᱟᱵᱚᱱᱟ ᱚᱱᱟ ᱥᱟᱶ ᱥᱟᱶ ᱛᱮᱦᱚᱸ ᱮᱸ ᱟᱞᱤᱧ ᱱᱚᱝᱠᱟ ᱮᱴᱠᱮᱴᱚᱬᱮ ᱦᱮᱡ ᱞᱮᱱᱟ ᱡᱮ ᱟᱞᱤᱧ ᱞᱤᱧ ᱢᱚᱱᱮᱭᱮᱫᱟ ᱡᱮ ᱠᱷᱮᱞᱳᱰ ᱞᱤᱧ ᱟᱲᱟᱜ ᱜᱤᱰᱤᱭᱟ ᱾
ᱟᱪᱪᱷᱟ ᱟᱪᱪᱷᱟ ᱾
ᱥᱮ ᱤᱥᱠᱩᱞ ᱡᱤᱭᱚᱱ ᱡᱟᱦᱟᱸ ᱚᱱᱟᱞᱤᱧ ᱟᱲᱟᱜ ᱜᱤᱰᱤᱭᱟ ᱾ ᱚᱠᱟᱴᱟᱜ ᱟᱹᱞᱤᱧ ᱥᱟᱵ ᱠᱟᱛᱮᱜ ᱞᱤᱧ ᱞᱟᱦᱟ ᱪᱟᱞᱟᱜ-ᱟ ᱱᱚᱜ-ᱚᱭ ᱱᱚᱣᱟ ᱢᱤᱫᱴᱟᱝ ᱵᱟᱝᱞᱤᱧ ᱵᱩᱡ ᱫᱟᱲᱮ ᱠᱟᱣᱫᱟ ᱾ ᱦᱳᱭ ᱥᱮ ᱪᱮᱫ ᱾ ᱟᱫᱚ ᱩᱱ ᱚᱠᱛᱚ ᱢᱤᱫᱴᱟᱝ ᱩᱭᱦᱟᱹᱨ ᱵᱷᱟᱵᱽᱱᱟ ᱦᱮᱡ ᱡᱮ ᱟᱵᱚᱣᱟᱜ ᱡᱟᱦᱟᱸ ᱠᱷᱮᱞᱳᱰ ᱡᱤᱭᱚᱱ
ᱦᱳᱭ ᱦᱳᱭ ᱾
ᱱᱚᱣᱟ ᱫᱚ ᱥᱚᱬᱮᱥ ᱦᱚᱸ ᱥᱚᱬᱮᱥ ᱜᱮ ᱛᱟᱵᱚᱱᱟ ᱾ ᱟᱨ
ᱦᱳᱭ ᱾
ᱚᱞᱚᱜ ᱵᱟᱝ ᱚᱞᱚᱜ ᱞᱮᱱᱠᱷᱟᱱ ᱫᱚ ᱟᱹᱠᱤᱞ ᱜᱮᱭᱟᱱ ᱦᱚᱸ ᱵᱟᱝ ᱦᱩᱭᱩᱜ-ᱟ ᱾
ᱱᱚᱜ-ᱚᱭ ᱱᱚᱝᱠᱟ ᱩᱭᱦᱟᱹᱨ ᱵᱷᱟᱵᱽᱱᱟ ᱠᱟᱛᱮᱜ ᱟᱫᱚ ᱟᱞᱤᱧ ᱫᱚᱞᱤᱧ ᱢᱮᱱ ᱠᱮᱫᱟ ᱡᱮ ᱮᱸ ᱚᱞᱚᱜ ᱯᱟᱲᱦᱟᱣ ᱥᱟᱶ ᱥᱟᱶ ᱛᱮᱦᱚᱸ ᱠᱷᱮᱞᱳᱰ ᱫᱚ ᱜᱟᱱᱚᱜ ᱜᱮᱭᱟ ᱾ ᱮᱱᱠᱷᱟᱱ ᱥᱳᱢᱚᱭ ᱡᱟᱦᱟᱸ ᱛᱤᱱ ᱴᱩᱠ ᱩᱱ ᱜᱮ ᱧᱟᱢᱚᱜ-ᱟ ᱩᱱ ᱚᱠᱛᱚ ᱨᱮᱜᱮ ᱚᱞᱚᱜ ᱦᱩᱭᱩᱜ-ᱟ ᱾ ᱡᱟᱦᱟᱸ ᱛᱤᱱ ᱴᱩᱠᱩᱱ ᱥᱳᱢᱚᱭ ᱧᱟᱢᱚᱜ-ᱟ ᱩᱱ ᱚᱠᱛᱚ ᱨᱮᱜᱮ ᱠᱷᱮᱞᱳᱰ ᱫᱚ ᱠᱷᱮᱞᱳᱰ ᱦᱩᱭᱩᱜ-ᱟ ᱦᱮᱸ ᱥᱮ ᱪᱮᱫ ᱾
ᱦᱳᱭ ᱦᱳᱭ ᱮᱫᱚᱢ ᱾
ᱮᱱᱠᱷᱟᱱ ᱞᱟᱦᱟ ᱪᱟᱞᱟᱣ ᱫᱚ ᱚᱠᱚᱭ ᱦᱚᱸ ᱵᱟᱫᱷᱟ ᱫᱚ ᱵᱟᱭ ᱵᱟᱫᱷᱟ ᱫᱟᱲᱮ
ᱦᱳᱭ ᱦᱳᱭ ᱦᱳᱭ ᱾